ᱦᱮᱞᱳ
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱾
ᱚᱸᱻ
ᱛᱟᱦᱚᱞᱮ ᱱᱤᱭᱟᱹ ᱜᱷᱟᱹᱲᱤᱡ ᱫᱚ ᱪᱮᱫ ᱠᱚᱢ ᱪᱤᱠᱟᱹ ᱵᱟᱲᱟᱭᱮᱫᱟ?
ᱦᱚᱜ-ᱚᱭ ᱚᱲᱟᱜ ᱠᱚᱨᱮ ᱜᱮ ᱾
ᱟᱢ ᱫᱚ ᱪᱮᱫ ᱪᱤᱠᱟᱹᱭ ᱵᱟᱲᱟᱭ ᱫᱟ?
ᱤᱧᱦᱚ ᱪᱤᱠᱟᱹ ᱦᱚᱸ ᱵᱟᱝ ᱮᱸᱻ ᱚᱲᱟᱜ ᱠᱚᱨᱮ ᱜᱮ ᱾ ᱚᱲᱟᱜ ᱨᱮᱫᱚ ᱵᱟᱝᱟ ᱪᱮᱜ ᱤᱭᱟᱹ ᱢᱮᱥ ᱨᱮ᱾
ᱚ
ᱟᱨ ᱛᱟᱦᱚᱞᱮ ᱚᱠᱟ ᱞᱮᱠᱟ ᱢᱮᱱᱟᱜ ᱯᱮᱭᱟ ᱱᱤᱭᱟᱹ ᱜᱷᱟᱹᱲᱤᱡ ᱫᱚ?
ᱱᱟᱯᱟᱭ ᱜᱮ ᱢᱮᱱᱟᱜ ᱞᱮᱭᱟ ᱱᱤᱭᱟᱹ ᱜᱷᱟᱲᱤᱜ ᱫᱚ ᱾
ᱚᱸ ᱚᱲᱟᱜ ᱠᱚᱨᱮ ᱡᱚᱛᱚ ᱱᱟᱯᱟᱭ ᱜᱮᱭᱟ ᱠᱚ?
ᱦᱮᱸ ᱱᱟᱯᱟᱭ ᱜᱮᱭᱟᱞᱮ ᱥᱟᱱᱟᱢ ᱦᱚᱲ ᱜᱮ ᱾ ᱟᱯᱮ ᱜᱮ ᱪᱮᱫ ᱞᱮᱠᱟ ᱢᱮᱱᱟᱜ ᱯᱮᱭᱟ ᱚᱲᱟᱜ ᱠᱚᱨᱮ?
ᱟᱞᱮ ᱦᱚᱸ ᱱᱟᱯᱟᱭ ᱜᱮ ᱱᱤᱭᱟᱹ ᱜᱷᱟᱹᱲᱤ ᱫᱚ ᱾
ᱚᱸᱻ, ᱛᱮᱦᱤᱧ ᱢᱟ ᱟᱞᱮ ᱥᱮᱫ ᱫᱚ ᱨᱤᱢᱤᱞ ᱨᱤᱢᱤᱞ ᱟᱠᱟᱫᱟ, ᱟᱨ ᱜᱮ
ᱦᱳᱭ, ᱦᱳᱭ ᱦᱮᱸ, ᱱᱚᱛᱮ ᱦᱚᱸ ᱚᱱᱠᱟ ᱜᱮ ᱨᱤᱢᱤᱞ ᱨᱤᱢᱤᱞ ᱠᱟᱫᱟᱭ, ᱱᱤᱭᱟᱹ ᱜᱷᱟᱹᱲᱤᱡ ᱫᱚ ᱦᱟᱸᱜ ᱾ ᱟᱸᱼ ᱢᱮᱱᱫᱟᱹᱧ ᱛᱟᱦᱚᱞᱮ ᱟᱯᱮᱭᱟᱜ, ᱟᱹᱛᱩ ᱫᱤᱥᱚᱢ ᱫᱚ ᱚᱠᱟᱥᱮᱫ?
ᱟᱞᱮ ᱫᱚ ᱵᱟᱸᱠᱩᱲᱟ ᱰᱤᱥᱴᱤᱠ ᱾
ᱚᱼ ᱵᱟᱸᱠᱩᱲᱟ ᱰᱤᱥᱴᱤᱠ, ᱵᱟᱸᱠᱩᱲᱟ ᱰᱤᱥᱴᱤᱠ ᱚᱠᱟᱥᱮᱫ?
ᱛᱨᱟᱱᱤᱵᱟᱱᱫᱷ ᱥᱟᱭᱤᱰ
ᱚ, ᱟᱪᱪᱷᱟ ᱟᱪᱪᱷᱟ,
ᱟᱨ ᱟᱯᱮᱭᱟᱜ, ᱟᱹᱛᱩ ᱫᱤᱥᱚᱢ ᱫᱚ?
ᱟᱸ ᱟᱼ ᱟᱞᱮᱦᱟᱜ ᱚᱱᱛᱮ ᱜᱮ ᱵᱟᱸᱠᱩᱲᱟ ᱰᱤᱥᱴᱤᱠ ᱜᱮ, ᱛᱚ ᱨᱟᱱᱤᱵᱟᱸᱱᱫᱷ ᱚᱱᱟ ᱥᱟᱭᱤᱰ ᱜᱮ ᱾
ᱚᱻ,
ᱟᱜᱼᱪᱷᱤ, ᱟ ᱠᱚᱲᱟ ᱯᱟᱴᱟᱢ ᱪᱟᱞᱟᱣ ᱵᱟᱲᱟ ᱟᱠᱟᱱᱟ?
ᱵᱟᱝ? ᱵᱟᱹᱧ ᱟᱸᱡᱚᱢ ᱟᱠᱟᱫ ᱜᱮᱭᱟ ᱾
ᱟᱻ, ᱡᱷᱤᱞᱤᱢᱤᱞᱤᱢ ᱟᱡᱚᱢ ᱟᱠᱟᱫᱟ ᱛᱚ,
ᱦᱮᱸ ᱟᱸᱡᱚᱢ ᱟᱠᱟᱫᱟᱹᱧ ᱾
ᱦᱳᱭ, ᱦᱳᱭ, ᱡᱷᱤᱞᱤᱢᱤᱞᱤ ᱥᱩᱨ ᱜᱮ, ᱪᱟᱞᱟᱣ ᱵᱟᱲᱟ ᱟᱠᱟᱱᱟᱢ ᱥᱮ ᱡᱷᱤᱞᱤᱢᱤᱞᱤ ᱾
ᱪᱟᱞᱟᱣ ᱫᱚ ᱵᱟᱹᱧ ᱪᱟᱞᱟᱣ ᱵᱟᱲᱟ ᱟᱠᱟᱱ ᱜᱮ, ᱮᱢᱱᱤᱧ ᱟᱸᱡᱚᱢ ᱟᱠᱟᱫᱟ ᱾
ᱟᱸᱻᱦ, ᱟᱪᱪᱷᱟ ᱨᱟᱱᱤᱵᱟᱸᱫᱷ ᱫᱚ, ᱚᱠᱟ ᱥᱮᱫ? ᱞᱟᱹᱭ ᱢᱮᱥᱮ ᱟᱯᱮᱭᱟᱜ ᱫᱚ᱾
ᱚᱠᱟ ᱥᱮᱫ? ᱵᱚᱞᱛᱮ, ᱚᱱᱮ ᱤᱭᱟᱹ, ᱟᱯᱮ ᱫᱚ ᱵᱟᱨᱦᱮ ᱠᱚᱨᱮ ᱛᱟᱦᱮᱸ ᱵᱟᱲᱟ ᱦᱩᱭ ᱟᱠᱟᱱᱟ ᱾ ᱟᱹᱛᱩ ᱧᱩᱛᱩᱢ ᱵᱟᱹᱧ ᱫᱤᱥᱟᱹᱭᱮᱫ ᱜᱮᱭᱟ, ᱯᱟᱥᱟᱯᱟᱹᱥᱤ ᱟᱹᱛᱩ ᱧᱩᱛᱩᱢ ᱠᱚ᱾
ᱚᱸᱻᱻ, ᱢᱟ. ᱭ, ᱨᱟᱱᱤᱵᱟᱸᱫᱽ ᱠᱷᱚᱡ ᱛᱤᱱᱟᱹᱜ? ᱥᱟᱺᱜᱤᱧ ᱨᱮ ᱦᱮᱱᱟᱜ ᱢᱮᱭᱟ ᱾
ᱳᱭ, ᱛᱤᱱ ᱪᱟᱨ ᱠᱤᱞᱳᱢᱤᱴᱟᱨ ᱪᱟᱞᱟᱜ ᱦᱩᱭᱩᱜ-ᱟ᱾
ᱚᱻ ᱟᱪᱪᱷᱟ ᱟᱪᱪᱷᱟ, ᱾
ᱟᱨ ᱛᱟᱦᱚᱞᱮ, ᱚᱱᱛᱮ ᱚᱸ-ᱮᱸᱻᱻ ᱢᱩᱠᱩᱴᱢᱩᱱᱤᱯᱩᱨ ᱫᱟᱬᱟᱱ ᱮᱢ ᱪᱟᱞᱟᱣ ᱵᱟᱲᱟ ᱟᱠᱟᱱᱟ ᱥᱮ ᱵᱟᱝ?
ᱦᱮᱸᱻ ᱪᱟᱞᱟᱣ ᱵᱟᱲᱟ ᱦᱩᱭ ᱠᱟᱱ ᱜᱮᱭᱟ ᱞᱟᱦᱟᱛᱮ, ᱮ ᱮᱠ ᱫᱩᱥ ᱥᱟᱞ ᱫᱚ ᱵᱟᱝ? ᱪᱟᱞᱟᱣ ᱦᱩᱭ ᱟᱠᱟᱱᱟ ᱾
ᱚᱸᱻ ᱟᱨ, ᱛᱟᱦᱚᱞᱮ ᱵᱮᱲᱟ ᱰᱮᱢ ᱵᱟᱢ? ᱪᱟᱞᱟᱣ ᱟᱠᱟᱱᱟ ᱾
ᱵᱟᱝ, ᱵᱟᱝ ᱪᱟᱞᱟᱣ ᱦᱩᱭ ᱟᱠᱟᱱᱟ ᱾
ᱚᱸᱻᱻ,
ᱱᱚᱜ-ᱚᱭ ᱯᱟᱲᱦᱟᱣ ᱠᱷᱟᱹᱛᱤᱨ ᱪᱟᱞᱟᱣ ᱦᱩᱭᱩᱜ,
ᱚᱻ ᱚᱠᱟᱨᱮᱢ ᱚᱞᱚᱜ ᱠᱟᱱᱟ ᱛᱟᱞᱦᱮ ᱟᱢ ᱫᱚ?
ᱵᱤᱥᱱᱩᱯᱩᱨ ᱨᱮ᱾
ᱚᱼ ᱵᱤᱥᱱᱩᱯᱩᱨ ᱨᱮ, ᱟᱼᱟᱱᱮ ᱵᱤᱥ ᱱᱩᱯᱩᱨᱮ ᱨᱟᱢᱟᱱᱚᱱᱫᱚ ᱠᱚᱞᱡᱽ ᱥᱮ ᱪᱮᱫ? ᱟᱪᱪᱷᱟ ᱟᱪᱪᱷᱟ ᱾
ᱠᱚᱞᱮᱡᱽ,
ᱱᱤᱛᱚᱜ ᱫᱚ ᱛᱟᱞᱮ ᱠᱟᱴᱟᱜ ᱚᱦᱼᱦᱚ ᱤᱭᱟᱸᱨ ᱪᱟᱞᱟᱜ ᱠᱟᱱᱟ ᱾ ᱤᱧ ᱫᱚ ᱱᱚᱰᱮ ᱵᱟᱸᱠᱩᱲᱟ ᱡᱮᱱᱮᱛ ᱵᱤᱨᱫᱚᱜᱟᱲ
ᱯᱮᱜ ᱥᱤᱠᱥᱮᱢ ᱨᱮ ᱢᱤᱫᱴᱮᱱ ᱯᱮᱯᱟᱨ ᱵᱮᱠ ᱢᱮᱱᱟᱜᱼᱟ, ᱟᱫᱚ ᱚᱲᱟᱜ ᱦᱮᱡ ᱦᱩᱭ ᱠᱟᱱᱟ ᱾
ᱚᱻ, ᱥᱤᱠᱥᱢ ᱪᱟᱞᱟᱜ ᱠᱟᱱ ᱛᱟᱢᱟ ᱾ ᱥᱟᱢᱮᱫᱤᱧ ᱤᱧ ᱟᱢᱫᱚ ᱤᱭᱟᱹ ᱛᱮᱭᱤᱥ ᱪᱚᱵᱵᱤᱥ ᱥᱮᱥᱮᱱ ᱛᱚ?
ᱦᱩᱸᱻ,
ᱚᱸᱻ ᱢᱮᱱᱫᱟᱹᱧ ᱟᱯᱮᱭᱟᱜ ᱫᱚ ᱯᱩᱱ ᱥᱮᱨᱢᱟ ᱫᱚ ᱵᱟᱝ ᱠᱚ ᱠᱚᱨᱟᱣ ᱠᱟᱫ ᱛᱟᱯᱮᱭᱟ ᱛᱮ
ᱵᱟᱝ ᱠᱚ ᱠᱚᱨᱟᱣ ᱟᱠᱟᱫ ᱛᱟᱷᱟᱞᱮ᱾
ᱚ ᱤᱧ ᱦᱚᱸ ᱛᱮᱭᱤᱥ ᱪᱚᱵᱵᱤᱥ ᱥᱮᱥᱮᱱ ᱠᱟᱱ ᱜᱤᱭᱟᱹᱧ ᱢᱮᱱᱠᱷᱟᱱ ᱟᱞᱮᱭᱟᱜ ᱫᱚ ᱯᱩᱱ ᱥᱮᱨᱢᱟ ᱠᱚ ᱠᱚᱨᱟᱣ ᱟᱠᱟᱫ ᱛᱟᱞᱮᱭᱟ᱾
ᱟᱨ ᱟᱢᱟᱜ ᱚᱞᱚᱜ ᱯᱟᱲᱦᱟᱜ ᱫᱚ ᱛᱤᱱᱟᱹᱜ ᱫᱷᱟᱹᱵᱤᱡ
ᱤᱧ ᱦᱚᱸ ᱦᱤᱛᱚᱜ ᱫᱚ ᱥᱮᱠ ᱥᱮᱢ ᱜᱮ ᱪᱟᱞᱟᱜ ᱠᱟᱱ ᱛᱤᱧᱟᱹ᱾
ᱚᱠᱟ ᱠᱚᱞᱮᱡᱽ ᱠᱷᱚᱱᱟᱜ?
ᱤᱧ ᱫᱚ ᱟᱞᱮᱭᱟᱜ ᱫᱚ ᱱᱚᱰᱮ ᱵᱟᱸᱠᱩᱲᱟ ᱤᱭᱩᱱᱤᱵᱷᱟᱨᱥᱤᱴᱤ ᱨᱮᱜᱮ ᱢᱮᱱ ᱠᱮᱢᱯᱟᱥ ᱨᱮᱜᱮ ᱠᱮᱞᱟᱥ ᱠᱚᱫᱚ ᱦᱩᱭᱩᱜ ᱛᱟᱞᱮᱭᱟ᱾
ᱚ
ᱮ ᱢᱮᱱᱫᱤᱧ ᱫᱚᱢᱮ ᱪᱮᱬᱮ ᱠᱚᱢ ᱨᱟᱜ ᱦᱚᱪᱚᱭᱮᱫ ᱠᱚ ᱫᱚ᱾
ᱦᱮᱸ ᱟᱵᱚ ᱟᱛᱩ ᱫᱤᱥᱚᱢ ᱠᱚᱨᱮᱜ ᱫᱚᱠᱚ ᱛᱟᱦᱮᱱ ᱜᱮᱭᱟ ᱥᱮ
ᱦᱳᱭ-ᱦᱳᱭ
ᱟᱨ ᱛᱟᱞᱦᱮ ᱵᱤᱱᱤᱰ ᱠᱚᱫᱚ ᱛᱤᱥ ᱦᱩᱭᱩᱜ ᱛᱟᱯᱮᱭᱟ?
ᱦᱮᱸ
ᱦᱮᱞᱳ ᱢᱮᱱᱫᱤᱧ ᱵᱤᱱᱤᱰ ᱠᱚᱫᱚ ᱛᱤᱥ ᱠᱷᱚᱡ ᱮᱦᱚᱵᱚᱜ ᱛᱟᱯᱮᱭᱟ?
ᱨᱚᱲ ᱵᱟᱝ ᱟᱸᱡᱚᱢᱚᱜ ᱠᱟᱱᱟ ᱯᱩ ᱚ ᱮᱠᱡᱟᱢ ᱢᱟ ᱤᱧᱟᱹᱜ ᱫᱚ ᱵᱚᱞᱛᱮ ᱥᱤᱠᱥᱮᱢ ᱵᱮᱠ ᱢᱮᱱᱟᱜᱼᱟ ᱛᱤᱧᱟᱹ ᱥᱮ ᱟᱫᱚ ᱚᱸᱰᱮᱜᱤᱧ ᱰᱨᱚᱯ ᱠᱟᱫᱟ ᱟᱫᱚ ᱵᱟᱹᱧ ᱮᱢ ᱞᱮᱜᱮ ᱮᱠᱡᱟᱢ᱾
ᱚ ᱛᱟᱦᱞᱮ ᱟᱸᱻ ᱚᱞᱚᱜ ᱫᱚᱢ ᱵᱟᱜᱤᱭᱟ ᱛᱟᱦᱞᱮ᱾
ᱦᱮᱸ ᱟᱫᱚ ᱱᱟᱥᱮᱱᱟᱜ ᱚᱲᱟᱜ ᱠᱚᱨᱮᱱᱟᱜ ᱯᱚᱨᱤᱵᱟᱨ ᱯᱳᱨᱚᱵᱮᱞᱮᱢ ᱠᱚ ᱢᱮᱱᱟᱜᱼᱟ, ᱟᱫᱚ ᱞᱟᱹᱭ ᱫᱟ ᱛᱟᱞᱦᱮ ᱯᱟᱲᱦᱟᱣ ᱫᱚ ᱩᱱᱟᱹᱜ ᱫᱷᱟᱹᱵᱤᱡ ᱜᱮ ᱚᱲᱟᱜ ᱦᱚᱲ ᱦᱚᱸ ᱟᱫᱚ ᱵᱟᱠᱚ ᱫᱟᱲᱮᱭᱟᱼᱜ ᱠᱟᱱᱟ᱾
ᱚ ᱟᱪᱪᱷᱟ - ᱟᱪᱪᱷᱟ ᱟᱨ ᱟᱯᱮ ᱫᱚ ᱚᱲᱟᱜ ᱨᱮᱫᱚ ᱛᱟᱦᱞᱮ ᱛᱤᱱ ᱦᱚᱲ ᱢᱮᱱᱟᱜ ᱯᱮᱭᱟ?
ᱥᱟᱜᱮ ᱜᱮᱭᱟᱞᱮ ᱟᱞᱮ ᱫᱚ ᱚᱲᱟᱜ ᱦᱚᱲ ᱫᱚ ᱟᱭᱳ ᱵᱟᱵᱟ ᱟᱨ ᱫᱤᱫᱤ ᱛᱟᱠᱚ ᱢᱮᱱᱟᱜ ᱠᱚᱣᱟ᱾
ᱚ
ᱥᱟᱜᱮ ᱜᱮᱭᱟᱞᱮ᱾
ᱟᱨ ᱫᱤ ᱛᱟᱠᱚ ᱫᱚᱯᱮ ᱡᱟᱶᱟᱭ ᱠᱟᱜ ᱠᱚᱣᱟ ᱥᱮ ᱮᱸᱻ ᱩᱱᱠᱩ ᱦᱚᱸᱠᱚ ᱚᱞᱚᱜ ᱠᱟᱱ ᱜᱮᱭᱟ?
ᱚᱞᱚᱜ ᱠᱟᱱ ᱜᱮᱭᱟᱞᱮ ᱥᱟᱱᱟᱢ ᱦᱚᱲᱜᱮ ᱢᱤᱫᱴᱮᱱ ᱫᱤᱫᱤᱭᱟᱜ ᱫᱚᱞᱮ ᱡᱟᱶᱟᱭ ᱠᱮᱫᱮᱭᱟᱞᱮ᱾
ᱚ
ᱟᱨ ᱟᱯᱮ ᱫᱚ ᱚᱲᱟᱜ ᱠᱚᱨᱮ ᱯᱮ ᱛᱤᱱ ᱵᱚᱭᱦᱟᱜ ᱛᱤᱱᱟᱹᱜ ᱦᱚᱲᱟᱯᱮ?
ᱟᱸᱻ ᱟᱞᱮ ᱫᱚ ᱚᱲᱟᱜ ᱨᱮᱫᱚ ᱛᱩᱨᱩᱭ ᱛᱩᱨᱩᱭ ᱦᱚᱲ ᱦᱮᱱᱟᱜ ᱞᱮᱭᱟ ᱤᱧ ᱟᱨ ᱤᱧ ᱵᱚᱭᱦᱟ ᱢᱮᱱᱟᱭᱟ ᱢᱟᱱᱮ ᱤᱧ ᱠᱷᱚᱱ ᱦᱩᱰᱤᱧ ᱤᱡ ᱛᱟᱨ ᱯᱚᱨᱮ ᱤᱧ ᱭᱩ ᱤᱧ ᱵᱟ ᱟᱨ ᱤᱧ ᱭᱩ ᱞᱟᱹᱴᱩ ᱜᱚ ᱟᱨ ᱤᱧ ᱞᱟᱹᱴᱩ ᱵᱟ ᱢᱟᱱᱮ ᱛᱩᱨᱩᱭ ᱦᱚᱲ ᱦᱮᱱᱟᱜ ᱞᱮᱭᱟ ᱱᱤᱛᱚᱜ ᱠᱚᱛᱮ ᱟᱨ ᱟᱯᱮ ᱫᱚ? ᱛᱤᱱᱟᱹᱜ ᱵᱩᱱ ᱛᱤᱱᱟᱹᱜ ᱵᱚᱭᱦᱟᱜ ᱟᱯᱮ?
ᱟᱞᱮ ᱦᱚᱸ ᱛᱩᱨᱩᱭ ᱦᱚᱲ ᱜᱮ᱾
ᱟ᱾
ᱟᱞᱮ ᱞᱮ ᱯᱩᱱ ᱵᱚᱭᱦᱟᱼᱜ ᱜᱮᱭᱟ ᱟᱨ ᱟᱭᱳ ᱟᱨ ᱵᱟᱵᱟ᱾
ᱟ ᱟᱢ ᱫᱚ ᱦᱩᱰᱤᱧ ᱤᱡ ᱥᱮ ᱛᱟᱞᱟᱭᱤᱜ᱾ ᱚ ᱟᱨ ᱟᱢ ᱠᱷᱚᱡ ᱟᱨᱚ ᱫᱤᱫᱤ ᱛᱮᱠᱚ ᱵᱚᱜ ᱠᱚᱣᱚ᱾ ᱦᱚᱸ ᱛᱟᱦᱞᱮ ᱱᱤᱭᱟᱹ ᱜᱷᱟᱹᱲᱤᱡ ᱫᱚ ᱚᱲᱟᱜ ᱠᱚᱨᱮ ᱫᱚ ᱪᱮᱫ- ᱠᱚᱯᱮ ᱠᱟᱹᱢᱤ ᱵᱟᱲᱟ ᱭᱮᱫᱟ᱾
ᱚᱲᱟᱜ ᱠᱚᱨᱮ ᱠᱟᱹᱢᱤ ᱵᱟᱲᱟ ᱵᱚᱞ ᱛᱮ ᱠᱷᱚᱥᱞᱟ ᱠᱚ ᱪᱟᱥ ᱵᱟᱲᱟ ᱦᱩᱭ ᱠᱟᱱᱟ᱾
ᱟ ᱦᱟᱜ᱾
ᱚ ᱦᱚᱜ ᱚᱝᱠᱟ ᱨᱤᱢᱤᱞ ᱨᱤᱢᱤᱞ ᱫᱟ ᱵᱟᱞᱮ ᱵᱟᱜᱟᱣ ᱫᱟᱲᱮᱜ ᱠᱟᱱᱟ ᱚᱱᱟ ᱜᱮ᱾
ᱟᱨ ᱛᱚᱞᱟ ᱠᱚᱛᱚ ᱛᱟᱦᱞᱮ ᱟᱹᱣᱨᱤ ᱯᱮ ᱜᱤᱰᱤᱭᱟ᱾
ᱜᱤᱰᱤ ᱠᱮᱫᱟᱞᱮ ᱨᱩᱦᱤ ᱨᱩᱦᱤ ᱥᱚᱢᱚᱭ ᱟᱞᱮ ᱥᱮᱫ ᱫᱚ ᱥᱟᱱᱟᱢ ᱦᱚᱲ ᱠᱚ ᱜᱤᱰᱤ ᱵᱟᱲᱟ ᱠᱮᱜ ᱜᱮᱭᱟ᱾
ᱟ. ᱾
ᱟᱯᱮ ᱥᱮᱜ ᱫᱚ ᱛᱚᱞᱟᱣ ᱠᱚ-
ᱛᱚᱞᱟ ᱠᱚ- ᱡᱟᱹᱱᱤᱡ ᱠᱷᱟᱱ ᱟᱹᱣᱨᱤ ᱠᱚ ᱜᱤᱰᱤᱭ ᱛᱟᱞᱮᱭᱟ ᱤᱧ ᱫᱚ ᱚᱲᱟᱜ ᱨᱮᱫᱚ ᱵᱟᱹᱱᱩᱧᱟ ᱛᱚ ᱤᱧ ᱱᱚ ᱵᱟᱠᱩ- ᱠᱩᱲᱟᱹ ᱨᱮᱜᱤᱧ ᱛᱟᱦᱮᱱ ᱜᱮᱭᱟ ᱛᱷᱚ᱾ ᱚᱲᱟᱜ ᱨᱤᱧ ᱯᱷᱳᱱ ᱟᱜ ᱠᱚ ᱛᱟᱦᱮᱸᱫ ᱯᱷᱳᱱ ᱠᱟᱛᱮᱜ ᱤᱧ ᱠᱩᱞᱤ ᱠᱮᱫ ᱠᱚᱣᱟ ᱟᱫᱚ- ᱞᱟᱹᱭ ᱠᱮᱫᱟ ᱠᱚ ᱛᱚ ᱟᱹᱣᱨᱤ ᱠᱚ ᱜᱤᱰᱟᱹ ᱥᱤᱭᱮᱜ ᱜᱮᱭᱟ ᱠᱚ ᱞᱟᱹᱭ ᱫᱟᱠᱚ᱾ ᱟᱹᱣᱲᱤ ᱠᱚ ᱜᱤᱰᱤᱭᱟ ᱡᱟᱹᱱᱤᱡ ᱠᱚᱞᱟᱥᱮ ᱠᱚ ᱜᱤᱰᱤ ᱠᱟᱜ ᱜᱮᱭᱟ ᱠᱤ ᱛᱚ ᱵᱟᱹᱧ ᱵᱟᱲᱟᱭᱟ ᱦᱟᱸᱜ ᱤᱱᱟᱹᱜ ᱴᱟᱜ ᱫᱚ᱾
ᱟᱞᱮ ᱥᱮᱫ ᱫᱚ ᱚᱱᱟᱹ ᱨᱩᱱᱦᱤ ᱦᱤᱞᱳ ᱫᱚᱞᱮ ᱫᱟᱜ ᱠᱮᱫᱟ ᱥᱮ ᱛᱟ ᱯᱚᱨᱮ ᱛᱚ ᱵᱷᱟᱜᱤ ᱜᱮ- ᱠᱚ ᱵᱟᱹᱛᱟᱹᱲᱤ ᱜᱚᱜ ᱱᱟ ᱟᱫᱚ ᱵᱟᱵᱟ ᱦᱚᱸᱭ ᱜᱤᱰᱤᱭ ᱠᱟᱜ ᱜᱮᱭᱟ᱾
ᱚ᱾
ᱢᱮᱱ ᱫᱟᱹᱧ ᱛᱟᱦᱚᱞᱮ ᱚᱠᱟ ᱨᱮ ᱦᱮᱱᱟᱜ ᱢᱮᱭᱟ ᱱᱤᱛᱚᱜ ᱫᱚ ᱚᱲᱟᱜ ᱨᱮᱜᱮ ᱦᱮᱱᱟᱜ ᱢᱮᱭᱟ ᱥᱮ ᱚᱱᱠᱟ ᱯᱷᱟᱸᱠᱟ ᱥᱮᱫ ᱮᱢ ᱦᱮᱡ ᱠᱟᱱᱟ ᱡᱟᱦᱟᱸ ᱥᱮᱜ᱾
ᱚᱲᱟᱜ ᱨᱮᱜᱮ ᱢᱤᱱᱟᱹᱧ-ᱟ ᱟᱫᱚ ᱟᱥᱩ-
ᱚ ᱫᱚᱢᱮ ᱪᱮᱬᱮ ᱨᱟᱜ ᱠᱚ ᱟᱸᱡᱚᱢᱚᱜ ᱠᱟᱱᱟ ᱛᱚ᱾ ᱟᱨ ᱴᱟᱣᱟᱨ ᱦᱚᱸ ᱡᱟᱹᱱᱤᱡ ᱰᱤᱥᱴᱟᱵ ᱮᱜ ᱛᱟᱢᱟ᱾